ᱦᱮᱸ ᱟᱣᱨᱤ ᱾
ᱦᱮᱸ ᱡᱚᱦᱟᱨ ᱜᱮ ᱾
ᱱᱟᱯᱟᱭ ᱱᱟᱯᱟᱭ ᱵᱟ ᱦᱮᱸ ᱟᱵᱤᱱᱟᱜ ᱫᱚ ᱴᱷᱤᱠ ᱜᱮ ᱟᱸᱡᱚᱢᱚᱜ ᱚᱱᱟ ᱟᱞᱤᱧᱟᱜ ᱜᱮ ᱪᱮᱫ ᱞᱮᱠᱟ ᱵᱮᱱ ᱟᱸᱡᱚᱢ ᱮᱫᱟ?
ᱦᱮᱸ ᱴᱷᱤᱠ ᱜᱮ ᱟᱡᱚᱢᱚᱜ ᱠᱟᱱᱟ ᱾
ᱟᱪᱪᱷᱟ ᱴᱷᱤᱠ ᱜᱮᱭᱟ ᱾ ᱛᱚᱵᱮ ᱱᱟᱯᱟᱭ ᱵᱟᱲᱟ ᱜᱮᱭᱟ ᱵᱮᱱ?
ᱦᱮᱸ ᱱᱟᱯᱟᱭ ᱵᱟᱲᱟ ᱜᱮ ᱾
ᱟᱨ ᱟᱹᱞᱤᱧ ᱦᱚᱸ ᱱᱟᱯᱟᱭ ᱵᱟᱲᱟ ᱜᱮ ᱪᱟᱸᱫᱚ ᱵᱟᱵᱟᱣᱟᱜ ᱟᱥᱤᱨᱵᱟᱫᱽ ᱛᱮ ᱾
ᱢᱚᱡᱽ ᱛᱟᱦᱮ ᱞᱮᱠᱷᱟᱱ ᱜᱮ ᱢᱚᱡᱽ ᱾
ᱦᱮᱸ ᱟᱨ ᱚᱲᱟᱜ ᱟᱵᱮᱱᱟᱜ ᱚᱲᱟᱜ ᱠᱚᱨᱮ ᱪᱮᱫ ᱞᱮᱠᱟ ᱢᱮᱱᱟᱜ ᱵᱟᱲᱟ ᱠᱚᱣᱟ ᱥᱟᱨᱮᱡ ᱠᱩ?
ᱦᱮᱸ ᱚᱲᱟᱜ ᱠᱚᱨᱮ ᱢᱚᱸᱡᱽ ᱵᱟᱲᱟ ᱦᱮᱱᱟᱜ ᱠᱚᱣᱟ
ᱟᱪᱪᱷᱟ ᱴᱷᱤᱠ ᱜᱮᱭᱟ ᱾ ᱛᱚᱵᱮᱻ ᱪᱮᱫ ᱵᱮᱱ ᱪᱮᱠᱟ ᱵᱟᱲᱟᱭᱮᱫᱟ?
ᱱᱚᱜᱼᱚᱭ ᱮᱢᱚᱱᱛᱮ ᱵᱟᱲᱜᱤ ᱥᱮᱡ ᱦᱮᱡ ᱟᱠᱟᱱᱟ ᱫᱟᱲᱟ ᱵᱟᱲᱟᱭ ᱦᱮᱡ ᱦᱩᱭ ᱟᱠᱟᱱᱟ ᱾
ᱟᱪᱪᱷᱟ ᱦᱮᱸ ᱦᱮᱸ ᱦᱮᱸ ᱾ ᱛᱚᱵᱮᱻ ᱦᱮᱸ
ᱟᱭᱟᱜ ᱡᱟᱭᱜᱟ ᱨᱮ ᱦᱮᱡ ᱠᱟᱛᱮᱧ ᱯᱷᱳᱱ ᱮᱫᱟ ᱤᱧ ᱦᱚᱸ ᱵᱟᱠᱷᱟᱡ ᱚᱲᱟᱜ ᱠᱚᱨᱮᱢᱟ ᱠᱟᱹᱣᱢᱟᱹ
ᱦᱮᱸ ᱦᱮᱸ ᱦᱮᱸ ᱡᱟᱹᱨᱩᱲ ᱜᱮᱭᱟ ᱡᱟᱹᱨᱩᱲ ᱜᱮᱭᱟ ᱾ ᱟᱨ ᱵᱟᱝᱠᱷᱟᱱ ᱚᱱᱮ ᱠᱚ ᱢᱮᱱᱟ ᱠᱟᱹᱣᱢᱟᱹᱣ ᱛᱟᱦᱮᱱ ᱠᱷᱟᱱ ᱟᱱᱮ ᱜᱟᱞᱢᱟᱨᱟᱣ ᱨᱮᱭᱟᱜ ᱥᱩᱵᱤᱫᱷᱟ ᱵᱟᱝ ᱵᱩᱡᱷᱟᱹᱜᱼᱟ ᱾
ᱮᱠᱞᱟᱜ ᱜᱤᱭᱟᱹᱧ ᱛᱚ ᱟᱫᱚ ᱮᱠᱞᱟ ᱮᱠᱞᱟ ᱨᱮᱫᱚ ᱢᱚᱡᱽ ᱜᱮ ᱜᱟᱞᱢᱟᱨᱟᱣ ᱠᱚ ᱰᱤᱥᱴᱟᱵᱽ
ᱦᱮᱸ ᱚᱱᱟᱜᱮ ᱮᱠᱞᱟ ᱨᱮ ᱛᱟᱦᱮᱱ ᱜᱮ ᱢᱚᱡᱽ ᱟᱹᱠᱟᱹᱜᱼᱟ ᱜᱟᱞᱢᱟᱨᱟᱜ ᱾ ᱛᱚᱵᱮ ᱜᱚᱝᱠᱮ ᱢᱟᱥᱮ ᱞᱟᱹᱭ ᱵᱟᱲᱟ ᱵᱟᱲᱟᱭ ᱵᱮᱱ ᱠᱟᱹᱴᱤᱡ ᱛᱷᱚᱲᱟ ᱜᱟᱱ ᱟᱸ ᱟᱯᱮ ᱥᱮᱫ ᱪᱮᱫ ᱞᱮᱠᱟ? ᱟᱯᱷᱚᱨ ᱠᱚ ᱦᱩᱲᱩ ᱨᱚᱦᱚᱭ ᱠᱚ ᱵᱤᱥᱚᱭ ᱛᱮ ᱡᱳᱡᱚᱱᱟ ᱪᱟᱞᱟᱣ ᱵᱟᱲᱟᱜ ᱠᱟᱱᱟ ᱾
ᱦᱩᱸ ᱟᱯᱷᱚᱨ ᱠᱚᱫᱚ ᱢᱟᱱᱮ ᱦᱚᱸᱜᱼᱚᱸᱭ ᱯᱩᱱ ᱢᱚᱬᱮ ᱫᱤᱱ ᱦᱩᱭᱩᱜ ᱠᱟᱱᱟ ᱟᱯᱷᱚᱨ ᱦᱩᱭ ᱮᱱᱟ ᱟᱯᱷᱚᱨ ᱡᱟᱱᱟᱢ ᱮᱱᱟ ᱟᱨᱠᱤ ᱾ ᱢᱟᱱᱮ ᱪᱮᱫ ᱟᱹᱣᱨᱤ ᱡᱟᱱᱟᱢᱚᱜᱼᱟ ᱢᱤᱫ ᱦᱟᱴ ᱫᱚ ᱾ ᱤᱭᱟᱹ ᱠᱚᱨᱮ ᱫᱚ ᱟᱹᱣᱨᱤ ᱡᱟᱱᱟᱢᱚᱜᱼᱟ ᱟᱨᱠᱤ ᱡᱟᱱᱟᱢᱚᱜ ᱠᱟᱱᱟ ᱭᱟ ᱡᱟᱱᱟᱢ ᱩᱰᱩᱠ ᱮᱱᱟ ᱟᱨᱠᱤ ᱾ ᱡᱟᱱᱟᱢ ᱩᱰᱩᱠ ᱠᱟᱱᱟ ᱱᱤᱭᱟᱹ ᱫᱚ ᱾ ᱥᱤ ᱦᱚᱸ ᱟᱹᱣᱨᱤ ᱥᱤᱭᱟ ᱠᱟᱱ ᱫᱤᱱᱟᱹᱢ
ᱟᱪᱪᱷᱟ
ᱥᱮᱛᱟᱭ ᱫᱟᱜ ᱮᱫᱟ
ᱦᱩᱸ ᱦᱩᱸ ᱟᱞᱮᱥᱮᱫ ᱦᱚᱸ ᱵᱚᱨᱛᱚᱢ ᱦᱮᱸ ᱟᱯᱷᱚᱨ ᱵᱟᱲᱟ ᱠᱮᱫᱟᱞᱮ ᱢᱚᱴᱟ ᱢᱩᱩᱴᱤ ᱦᱩᱭ ᱵᱟᱲᱟᱭᱱᱟ ᱫᱟᱹᱨᱭᱟᱹ ᱫᱚ ᱫᱟᱹᱨᱭᱱᱟ ᱟᱫᱚ ᱫᱟᱜ ᱵᱟᱲᱟᱣ ᱟᱠᱟᱜ ᱜᱮᱭᱟᱭ ᱠᱷᱮᱛ ᱠᱚᱨᱮ ᱫᱟᱜ ᱡᱚᱢᱟᱣ ᱵᱟᱲᱟᱟᱣ ᱠᱟᱱᱟ ᱟᱫᱚ ᱫᱟᱫᱟ ᱦᱚᱸ ᱠᱟᱹᱢᱤ ᱚᱵᱚᱥᱛᱟ ᱨᱮ ᱢᱮᱱᱟᱭᱟ ᱛᱚ ᱟᱹᱞᱤᱧ ᱦᱚᱸ ᱛᱷᱚᱲᱟ ᱵᱟᱨᱦᱨᱮᱮ ᱥᱮᱫ ᱨᱮ ᱢᱮᱱᱟᱜ ᱞᱤᱧᱟ ᱛᱚᱵᱮ ᱫᱟᱫᱟ ᱜᱟᱯᱟ ᱜᱟᱱ ᱜᱟᱱᱮ ᱥᱚᱢᱚᱭ ᱞᱮᱱᱠᱷᱟᱱ ᱚᱱᱟ ᱠᱚ ᱦᱚᱭᱛᱳ ᱟᱥᱛᱮ ᱟᱥᱛᱮ ᱡᱚᱫᱤ ᱞᱚᱥᱚᱫᱟ ᱛᱚᱵᱮ ᱨᱚᱦᱚᱭ ᱟᱨᱟᱢ ᱥᱮ ᱥᱴᱟᱴ ᱫᱚ ᱦᱩᱭᱩᱜᱼᱟ ᱟᱨ ᱥᱤᱡᱤᱱ ᱦᱚᱸ ᱦᱮᱡ ᱛᱤᱭᱟᱹᱜ ᱮᱱᱟ ᱚᱴᱳᱢᱮᱴᱤᱠ ᱟᱨ ᱡᱟᱜᱟ ᱡᱟᱜᱟ ᱛᱮᱫᱚ ᱠᱚ ᱨᱚᱦᱚᱭ ᱵᱟᱲᱟᱭᱮᱫ ᱠᱟᱱ ᱜᱮᱭᱟ ᱟᱨ ᱞᱟᱵᱷ ᱵᱟᱹᱱᱩᱜ-ᱟ ᱟᱨ ᱡᱩᱚᱫᱤ ᱵᱚᱱ ᱵᱤᱞᱚᱢᱟ ᱛᱚᱵᱮ ᱥᱚᱢᱚᱭ ᱨᱮᱱᱟᱜ ᱠᱟᱹᱢᱤ ᱥᱚᱢᱚᱭ ᱨᱮᱱᱟᱜ ᱠᱟᱹᱢᱤ ᱥᱚᱢᱚᱭ ᱨᱮ ᱵᱟᱝ ᱦᱩᱭᱩᱜ ᱠᱷᱟᱱ ᱟᱭᱢᱟᱜᱮ ᱮᱴᱠᱮᱴᱚᱬᱮ ᱚᱠᱟ ᱫᱚ ᱢᱟᱱᱮ ᱯᱷᱚᱥᱚᱞ ᱵᱟᱵᱚᱱ ᱧᱟᱢᱟ ᱚᱠᱟ ᱫᱚ ᱦᱚᱭᱛ ᱪᱮᱫ ᱠᱚᱪᱚᱝ ᱦᱟᱸᱜ ᱮᱴᱠᱮᱴᱚᱬᱮ ᱨᱮᱵᱚᱱ ᱯᱟᱲᱟᱜᱼᱟ ᱱᱟᱛᱮ ᱞᱟᱦᱟ ᱞᱟᱦᱟ ᱜᱤ
ᱯᱚᱨᱚᱠ ᱠᱚᱥᱮᱱ ᱢᱟᱱᱮ ᱦᱩᱲᱩ ᱨᱮᱭᱟᱜ ᱦᱚᱸ ᱛᱚ ᱢᱮᱞᱟᱭᱟ ᱨᱳᱽ ᱫᱚ ᱵᱟᱝ ᱛᱟᱭᱚᱢ ᱮᱨ ᱞᱮᱷᱟᱡ ᱦᱚᱸ ᱨᱳᱜᱽ ᱛᱟ ᱞᱟᱦᱟᱨᱮᱱ ᱮ ᱞᱮᱠᱟ ᱦᱚᱸ ᱨᱳᱠ ᱨᱳᱠ ᱥᱟᱥᱟᱜ ᱠᱟᱱᱟ ᱟᱨᱠᱤ ᱚᱱᱟ ᱤᱭᱟᱹᱨᱮ ᱦᱩᱲᱩ ᱨᱮ ᱟᱨᱠᱤ ᱦᱩᱲᱩ ᱨᱮ ᱨᱳᱜᱽ ᱞᱟᱜᱟᱣ ᱞᱮᱱᱠᱷᱟᱱ ᱦᱩᱲᱩ ᱫᱚ ᱟᱨ ᱵᱟᱝ ᱦᱩᱭᱩᱜ ᱠᱟᱱᱟ ᱛᱟᱦᱚᱞᱮ ᱚᱱᱠᱟ ᱱᱮᱛᱮ ᱫᱚ ᱟᱨ ᱠᱤ ᱟᱹᱰᱤ ᱞᱟᱦᱟᱨᱮᱢ ᱤᱭᱟᱹ ᱨᱚᱦᱚᱭ ᱞᱮᱠᱷᱟᱡ ᱫᱚ ᱵᱟᱝ ᱦᱩᱭᱩᱜ ᱠᱟᱱᱟ ᱦᱩᱲᱩ ᱵᱟᱛᱨᱟᱣ ᱧᱚᱜ ᱛᱮ ᱟᱨᱠᱤ ᱢᱤᱰᱤᱞ ᱴᱟᱭᱤᱢ ᱨᱮ ᱨᱚᱦᱚᱭ ᱦᱩᱭᱩᱜ ᱠᱟᱱᱟ
ᱴᱷᱤᱠ ᱜᱮᱵᱮᱱ ᱢᱮᱱ ᱠᱟᱫᱟ
ᱚᱠᱚᱭ ᱠᱚᱫᱚ ᱚᱠᱚᱭ ᱠᱚᱫᱚ ᱢᱟᱱᱮ ᱯᱟᱴᱟ ᱯᱟᱴ ᱦᱮᱱᱟᱜ ᱟ ᱛᱚ ᱯᱟᱴ ᱜᱚᱰᱟ ᱨᱮ ᱞᱤᱜᱤᱜ ᱚᱠᱚᱭ ᱠᱚᱫᱚ ᱠᱚ ᱞᱟᱦᱟ ᱨᱮᱠᱚ ᱨᱚᱦᱚᱭ ᱠᱟᱜ ᱠᱟᱱᱟ ᱚᱱᱟᱜᱮ ᱛᱩᱫ ᱠᱟᱛᱮᱜ ᱟᱨᱦᱚᱸ ᱠᱚ ᱨᱚᱦᱚᱭᱟ ᱚᱱᱟ ᱯᱟᱴ ᱠᱚᱲᱟ ᱨᱮᱜᱮ
ᱦᱮᱸ ᱦᱮᱸ ᱦᱮᱸ
ᱢᱟᱱ ᱜᱩᱪᱷᱤ ᱫᱟᱠᱚ ᱟᱨᱠᱤ ᱫᱚ ᱜᱩᱪᱷᱤᱭ ᱫᱟᱠᱚ ᱟᱨᱠᱤ ᱵᱟᱨᱫᱷᱟᱣ ᱠᱟᱛᱮ ᱠᱚ ᱨᱚᱭᱮᱫᱟ ᱢᱤᱫ ᱫᱷᱟᱣ ᱨᱚᱦᱚᱭᱠᱟᱜ ᱠᱟᱱᱟ ᱱᱟᱥᱮ ᱫᱚ ᱦᱟᱨᱟᱜ ᱠᱟᱱᱟ ᱦᱩᱲᱩ ᱫᱟᱹᱞᱤ ᱦᱩᱲᱩ ᱫᱟᱨᱮ ᱞᱮᱠᱟ ᱜᱚᱞᱴᱤ ᱛᱮᱜ ᱞᱮᱠᱟ ᱟᱨ ᱚᱱᱟ ᱜᱮ ᱛᱩᱫ ᱠᱟᱛᱮᱫ ᱟᱨᱦᱚᱸ ᱠᱚ ᱨᱚᱦᱚᱭᱮᱫᱟ ᱚᱱᱟ ᱯᱟᱴᱟ ᱜᱚᱰᱟ ᱨᱮᱜᱮ
ᱦᱚ ᱚᱱᱟ ᱥᱤᱥᱴᱮᱢ ᱦᱚᱸᱠᱚ ᱨᱚᱦᱚᱭᱮᱫ ᱠᱟᱱ ᱜᱮᱭᱟ ᱛᱚᱵᱮ ᱦᱟᱝ
ᱦᱮᱸ ᱚᱱᱟ ᱥᱤᱥᱴᱮᱢ ᱠᱚ ᱨᱚᱦᱚᱭᱮᱫᱟ ᱟᱨᱠᱤ ᱚᱱᱟ ᱫᱚ ᱯᱟᱴᱟ ᱜᱚᱰᱟ ᱞᱟᱹᱜᱤᱫ ᱟᱨᱠᱤ ᱚᱱᱟ ᱫᱚ ᱯᱟᱴᱟ ᱜᱚᱰᱟ ᱞᱟᱹᱜᱤᱫ ᱡᱮᱱᱚ ᱚᱱᱟ ᱦᱩᱭ ᱠᱚᱜᱼᱟ ᱡᱮᱱᱚ ᱯᱟᱴᱟ ᱜᱚᱰᱟ ᱫᱚ ᱛᱟᱭᱚᱢ ᱛᱮᱠᱚ ᱤᱭᱟᱹᱭᱟᱛᱚ ᱚᱱᱟ ᱫᱚ ᱛᱟᱭᱚᱢ ᱛᱮᱠᱚ ᱨᱚᱦᱭᱟ ᱚᱱᱟᱛᱮ ᱟᱫᱚ ᱯᱟᱴᱟ ᱜᱚᱰᱟ ᱨᱮᱠᱚ ᱨᱚᱦᱚᱭᱮ ᱚᱱᱟ ᱜᱟᱹᱪᱷᱤ ᱫᱚ ᱦᱟᱨᱟᱭᱮᱱᱟ ᱦᱟᱨᱟ ᱠᱟᱛᱮᱫ ᱠᱚ ᱨᱚᱦᱚᱭᱮᱫᱟ ᱚᱱᱟ ᱫᱚ
ᱟᱪᱪᱷᱟ ᱟᱪᱪᱷᱟ ᱦᱩᱸ
ᱟᱫᱚ ᱯᱚᱱᱨᱚ ᱵᱤᱥ ᱫᱤᱱ ᱜᱟᱱ ᱪᱟᱞᱟᱣ ᱞᱮᱱᱠᱷᱟᱡ ᱜᱮ ᱚᱱᱟ ᱫᱚᱠᱚ ᱛᱩᱫᱟ ᱛᱩᱫ ᱠᱟᱛᱮ ᱠᱚ ᱨᱚᱦᱚᱭᱟ ᱟᱨ ᱯᱟᱴᱟ ᱢᱟᱨ ᱜᱮ ᱡᱩᱫᱤᱧ ᱪᱟᱞᱟᱣ ᱞᱮᱱᱠᱷᱟᱱᱡ ᱯᱟᱴᱟ ᱠᱚ ᱜᱮᱫᱟ ᱦᱟᱸᱜ
ᱦᱮᱸ
ᱟᱨ
ᱟᱨ ᱦᱮᱸ ᱴᱷᱤᱠ ᱜᱮᱭᱟ ᱛᱚᱵᱮ ᱜᱚᱝᱠᱮ ᱛᱚ ᱟᱭᱢᱟ ᱜᱮ ᱠᱟᱛᱷᱟ ᱵᱮᱱ ᱞᱟᱹᱭ ᱥᱟᱰᱮᱭᱟᱜ ᱞᱟᱝᱟ ᱛᱚ ᱟᱸᱡᱚᱢ ᱵᱟᱲᱟ ᱠᱟᱛᱮᱫ ᱢᱚᱡᱽ ᱜᱮ ᱵᱩᱡᱷᱟᱹᱣ ᱵᱟᱲᱟᱭᱮᱱᱟ ᱟᱨ ᱟᱹᱞᱤᱧ ᱦᱚᱸ ᱟᱵᱮᱱ ᱵᱮᱱ ᱯᱷᱳᱱ ᱠᱮ ᱦᱤᱥᱟᱹᱵᱽ ᱞᱮᱠᱟᱛᱮ ᱟᱹᱞᱤᱧ ᱦᱚᱸ ᱢᱟᱱᱮ ᱢᱤᱫᱴᱮᱡ ᱪᱮᱫ ᱪᱚᱝ, ᱴᱚᱯᱤᱠ ᱥᱮ ᱜᱟᱞᱢᱟᱨᱟ-ᱣ ᱞᱤᱧ ᱫᱤᱥᱟᱹᱣ ᱟᱠᱟᱫᱟ? ᱟᱨ ᱥᱮ ᱠᱩᱠᱞᱤ ᱞᱮᱠᱟᱛᱮ ᱜᱮ ᱵᱩᱡᱷᱟᱹᱣ ᱠᱟᱜ ᱵᱮᱱ᱾ ᱟᱨ ᱠᱩᱠᱞᱤ ᱫᱚ ᱱᱤᱭᱟᱹ ᱠᱟᱱ ᱜᱮᱭᱟ᱾ ᱛᱚ ᱛᱷᱽᱚᱲᱟ ᱜᱟᱱ ᱞᱟᱹᱭᱥ ᱞᱟᱝᱵᱮᱱ ᱡᱮ ᱟᱵᱚ ᱥᱟᱱᱛᱟᱞ ᱡᱟᱹᱛ ᱨᱮ, ᱢᱟᱱᱮ ᱟᱵᱮᱱ ᱛᱤᱱᱟᱹᱜ, ᱜᱟᱱ ᱛᱤᱱᱟᱹᱜ ᱜᱚᱴᱮᱡᱸ ᱯᱟᱹᱨᱤᱥ ᱢᱮᱱᱟᱜ ᱵᱮᱱ ᱵᱟᱰᱟᱭᱟ? ᱟᱨ ᱚᱱᱟ ᱠᱚᱼᱫᱚ ᱪᱮᱫ ᱪᱮᱫ ᱠᱟᱱᱟ, ᱛᱷᱽᱚᱲᱟ ᱵᱮᱱ ᱞᱟᱹᱭ ᱥᱟᱰᱮ ᱞᱮᱠᱷᱟᱡ ᱠᱟᱹᱴᱤᱡ ᱢᱚᱸᱡᱷᱽ ᱦᱩᱭ ᱠᱚᱜᱼᱟ᱾
ᱟᱵᱚ ᱥᱟᱱᱛᱟᱞ ᱛᱤᱱᱟᱹᱜ ᱯᱟᱹᱨᱤᱥ?
ᱦᱮᱸ
ᱢᱟᱭᱱᱟᱜᱚᱡ ᱠᱚᱣᱟ᱾ ᱠᱤᱥᱠᱩ ᱢᱮᱱᱟᱜ ᱠᱚᱣᱟ᱾ ᱦᱮᱢᱵᱨᱚᱢ ᱢᱮᱱᱟᱜ ᱠᱚᱣᱟ᱾ ᱢᱟᱨᱰᱤᱸ ᱦᱮᱱᱟᱜ ᱠᱚᱣᱟ ᱾ ᱵᱟᱥᱠᱮᱸ ᱦᱮᱱᱟᱜ ᱠᱚᱣᱟ᱾
ᱦᱮᱸ
ᱛᱟᱯᱚᱨᱮ ᱦᱩᱭᱩᱜ ᱠᱟᱱᱟ᱾ ᱪᱚᱬᱮᱸ ᱢᱮᱱᱟᱜ ᱠᱚᱣᱟ᱾
ᱦᱮᱸ- ᱦᱮᱸ
ᱵᱮᱥᱨᱟ ᱢᱮᱱᱟᱜ ᱠᱚᱣᱟ᱾
ᱦᱮᱸ
ᱴᱩᱰᱩ ᱢᱮᱱᱟᱜ ᱠᱚᱣᱟ᱾
ᱪᱤᱞᱮ
ᱥᱚᱨᱮᱱ ᱥᱚᱨᱮᱱ ᱴᱩᱰᱩ
ᱦᱮᱸ ᱾ ᱦᱮᱸ, ᱦᱮᱸ ᱥᱚᱨᱮᱱ, ᱴᱩᱰᱩ ᱦᱮᱸ
ᱛᱟᱯᱚᱨᱮ ᱥᱚᱨᱮᱱ, ᱥᱚᱨᱮᱱ ᱛᱟᱨᱯᱚᱨᱮ ᱟᱪᱷᱮ ᱩᱜᱤᱭᱟ ᱦᱮᱱᱟᱜ ᱠᱚᱣᱟ᱾
ᱦᱮᱸ
ᱯᱟᱹᱣᱨᱤᱭᱟ ᱦᱮᱱᱟᱜ ᱠᱚᱣᱟ ᱛᱟᱯᱚᱨᱮ ᱛᱟᱯᱚᱨᱮ ᱛᱮ ᱩᱱᱠᱩ ᱩᱱᱠᱩ ᱢᱟᱦᱟᱛᱚ ᱢᱮᱱᱟᱜ ᱠᱚᱣᱟ᱾
ᱢᱟᱦᱟᱛᱚ᱾ ᱢᱟᱦᱟᱛᱚ ᱫᱚ ᱟᱵᱚ ᱥᱟᱱᱛᱟᱞ ᱞᱟᱹᱜᱤᱫ ᱟᱨᱜᱤ ᱠᱚ ᱯᱟᱲᱟᱜ ᱠᱟᱱᱟ?
ᱦᱮᱸ ᱦᱮᱸ ᱥᱟᱱᱛᱟᱲ ᱛᱮᱠᱚ ᱯᱟᱲᱟ-ᱜ ᱠᱟᱱᱟ᱾
ᱩᱸ
ᱱᱚᱣᱟ ᱮᱥ ᱴᱤ ᱯᱟᱲᱟᱜ ᱠᱟᱱ᱾
ᱟᱪᱪᱷᱟ ᱟᱹᱞᱤᱧᱟᱜ ᱵᱟᱰᱟᱭ ᱦᱤᱥᱟᱹᱵ ᱱᱤᱛᱳᱜ ᱫᱚ ᱢᱟᱱᱮ ᱵᱟᱨᱚᱴᱤ ᱜᱮᱞᱤᱧ ᱧᱟᱢᱮᱫ ᱠᱚᱣᱟ᱾ ᱱᱟᱦᱟᱜ ᱟᱨᱦᱚᱸ ᱡᱩᱫᱤ ᱚᱱᱟ ᱛᱟᱞᱟ ᱨᱮ ᱢᱮᱱᱟᱜ ᱠᱚ ᱵᱟᱠᱷᱽᱟᱡ ᱫᱚ ᱦᱳᱭᱛᱳ ᱵᱟᱞᱮ ᱩᱱᱟᱹᱜ ᱫᱚ ᱾ ᱦᱟᱸᱜ ᱥᱚᱵ ᱞᱤᱧ ᱵᱟᱰᱟᱭᱟ ᱾ᱦᱟᱸᱜ
ᱢᱟᱱᱮ ᱩᱱᱠᱩ ᱡᱮᱦᱮᱛᱩ ᱠᱚ ᱯᱟᱲᱦᱟ-ᱜ ᱠᱟᱱᱟ ᱾ᱟᱨᱠᱤ ᱡᱮᱴᱟ - ᱮᱥ ᱴᱤ ᱡᱮᱴᱟ ᱩᱱᱠᱩ ᱪᱤᱞᱤ ᱠᱚ ᱢᱮᱛᱟ ᱠᱚᱰᱟ᱾ ᱡᱟᱹᱥ ᱪᱤᱞᱤ ᱠᱚ ᱢᱮᱛᱟ ᱠᱚᱣᱟᱝ ᱾ᱟᱞᱮ ᱥᱮᱫ ᱢᱟ ᱠᱚᱰᱟᱸ ᱡᱟᱹᱛ ᱠᱚ ᱛᱟᱨᱯᱳᱨᱮ ᱛᱚ ᱩᱱᱠᱩ ᱦᱚᱸ ᱩᱱᱠᱩ ᱦᱚᱸ ᱢᱟᱱᱮ ᱮᱥ ᱴᱤ ᱨᱮᱠᱚ ᱯᱟᱲᱟᱜ᱾ ᱟᱞᱮ ᱠᱚᱭᱠᱴᱟ ᱜᱟᱛᱮ ᱠᱚᱲᱟ ᱦᱮᱱᱟ-ᱜ ᱠᱚᱛᱤᱧᱟ ᱛᱚ ᱾ᱢᱟᱱᱮ ᱩᱱᱠᱩ ᱠᱚᱲᱟ ᱩᱱᱠᱩ ᱡᱟᱹᱛ ᱟᱨᱠᱤ ᱱᱩᱠᱩ ᱟᱵᱚ ᱦᱚᱲ ᱛᱮᱫᱚ ᱵᱟᱠᱚ ᱨᱚᱲᱟ᱾ ᱟᱨᱠᱤ ᱩᱱᱠᱩ ᱫᱚ ᱩᱱᱠᱩᱣᱟ-ᱜ ᱨᱚᱲ ᱡᱩᱫᱟᱹ ᱧᱚᱜ ᱜᱮᱛᱟ ᱠᱚᱣᱟ᱾ ᱛᱷᱚᱲᱟ ᱠᱷᱟᱡ ᱟᱫᱚ ᱩᱱᱠᱩ ᱦᱚᱸ ᱟᱵᱚ ᱮᱥ ᱴᱤ ᱨᱮᱠᱚ ᱯᱟᱲᱟᱜᱼᱟ᱾ ᱩᱱᱠᱩᱣᱟᱜ ᱮᱥ ᱴᱤ ᱥᱟᱭᱴᱳᱯᱤᱠᱮᱴ ᱧᱮᱞ ᱵᱟᱲᱟ ᱠᱟᱫ ᱛᱟᱠᱚᱣᱟ᱾ ᱢᱮᱱᱟᱜ ᱛᱟᱠᱚᱣᱟ ᱯᱷᱤᱨ ᱟᱫᱚ ᱤᱧᱫᱚᱧ ᱜᱩᱱᱟᱹᱱᱚᱜ ᱠᱟᱱᱟ ᱢᱤᱫᱟᱹ ᱯᱟᱥᱮᱡ ᱱᱩᱠᱩ ᱫᱚ ᱵᱟᱠᱚ ᱯᱟᱲᱟᱜᱼᱟ ᱾ ᱟᱨ ᱯᱚᱨᱮ ᱛᱮ ᱡᱚᱠᱷᱚᱱ ᱤᱧ ᱠᱚᱞᱮᱡᱽ ᱞᱟᱭᱤᱯᱷ ᱨᱤᱧ ᱪᱟᱞᱟᱣᱱᱟ᱾ ᱠᱚᱞᱮᱡᱽ ᱨᱮ ᱟᱭᱢᱟ ᱰᱤᱨ ᱜᱟᱛᱮ ᱠᱚᱲᱟ ᱦᱮᱱᱟᱜ ᱠᱚᱛᱤᱧᱟ᱾ ᱩᱱᱠᱩ ᱦᱚᱸ ᱢᱮᱱᱟᱜ ᱤᱧ ᱢᱮᱛᱟ ᱠᱚᱣᱟ ᱟᱯᱮ ᱫᱚ ᱮᱥ ᱴᱤ ᱨᱮᱜᱮ ᱯᱟᱲᱟᱜ-ᱟ᱾ ᱦᱮᱸ ᱟᱞᱮ ᱫᱚ ᱮᱥ ᱴᱤ ᱨᱮᱜᱤ ᱟᱫᱚ ᱤᱧ ᱵᱟᱹᱧ ᱯᱟᱛᱭᱟᱹ ᱠᱟᱱ ᱛᱟᱦᱮᱱᱟ ᱤᱧ ᱫᱚᱧ ᱢᱮᱱ ᱫᱟ ᱤᱧᱫᱚᱧ ᱵᱟᱲᱟᱭ ᱠᱟᱱ ᱛᱟᱦᱮᱱᱟ ᱾ᱩᱱᱠᱩ ᱫᱚ ᱮᱥ ᱴᱤ ᱨᱮᱫᱚ ᱵᱟᱠᱚ ᱯᱟᱲᱟᱜᱼᱟ᱾ ᱮᱥ ᱥᱤ ᱨᱮᱠᱚ ᱯᱟᱲᱟᱜᱼᱟ᱾ ᱩᱱᱠᱩ ᱫᱚ ᱮᱥ ᱥᱤ ᱵᱟᱠᱷᱟᱡ ᱳ ᱵᱤ ᱥᱤ ᱨᱮᱠᱚ ᱯᱟᱲᱟᱜᱼᱟ᱾ ᱟᱫᱚ ᱧᱮᱞ ᱠᱮᱫ ᱛᱟᱠᱚᱣᱟ ᱦᱟᱸᱜ, ᱠᱟᱴ ᱚᱱᱟ ᱠᱟᱥᱴ ᱥᱟᱭᱴᱤᱯᱷᱤᱠᱮᱴ ᱧᱮᱞ ᱠᱮᱫ ᱛᱟᱠᱚᱣᱟ ᱟᱨᱠᱤ ᱚᱱᱟ ᱫᱚ ᱩᱱᱠᱩ ᱫᱚ ᱮᱥᱤᱴ ᱦᱮᱱᱟᱜ ᱛᱟᱠᱚᱣᱟ᱾
ᱟᱪᱪᱷᱟ ᱟᱪᱪᱷᱟ ᱟᱪᱪᱷᱟ ᱛᱚ ᱦᱮᱸ ᱟᱫᱚ ᱟᱱᱠᱩ ᱢᱟ ᱥᱟᱱᱛᱟᱞ ᱨᱮᱜᱮ ᱠᱚ ᱯᱟᱲᱟᱜ ᱠᱟᱱᱟ ᱥᱮ ᱪᱮᱫᱮ ᱞᱮᱠᱟ?
ᱦᱮᱸ ᱢᱟᱱᱮ ᱮᱥᱴᱤ ᱥᱟᱭᱴᱤᱯᱤᱠᱤᱴ ᱦᱮᱱᱟᱜ ᱛᱟᱠᱚᱣᱟ ᱵᱚᱞᱛᱮ ᱥᱟᱱᱛᱟᱞ ᱞᱟᱹᱜᱤᱫ ᱩᱱᱠᱩᱣᱟᱜ ᱫᱷᱚᱨᱚᱢ ᱫᱚ ᱟᱨᱦᱚᱸ ᱡᱩᱫᱟᱹ ᱜᱮᱛᱟ ᱠᱚᱣᱟ ᱵᱟᱹᱧ ᱵᱟᱲᱟᱭᱟ ᱤᱱᱟᱹ ᱫᱚ᱾
ᱟᱸ ᱟᱪᱪᱷᱟ ᱟᱪᱪᱷᱟ᱾ ᱟᱫᱚ ᱟᱞᱟᱝ ᱫᱚ ᱱᱚᱰᱮ ᱫᱚ ᱦᱟᱸᱜ ᱮᱠᱮᱱ ᱥᱟᱱᱛᱟᱞ ᱨᱮᱜᱮ ᱞᱟᱝ ᱟᱸ ᱥᱟᱱᱛᱟᱲ ᱯᱟᱹᱨᱤᱥ ᱜᱮ ᱦᱟᱸᱜ ᱞᱟᱝ ᱜᱟᱯᱟᱞ ᱢᱟᱨᱟᱜ ᱠᱟᱱᱟ ᱦᱟᱸᱜ ᱟᱨ ᱟᱨ ᱚᱱᱮ ᱠᱚ ᱢᱮᱱᱟ ᱟᱨ ᱮᱥᱴᱤ ᱢᱟ ᱛᱮᱫ ᱮᱴᱟᱜ ᱡᱟᱹᱛ ᱦᱚᱸ ᱢᱮᱱᱟᱜ ᱠᱚᱜᱮᱭᱟ᱾ ᱟᱫᱚ ᱚᱱᱟ ᱮᱥᱴᱤ ᱦᱤᱥᱟᱹᱵᱽ ᱛᱮᱫᱚ ᱞᱮᱠᱟ ᱛᱮᱫᱚ ᱛᱚ ᱵᱟᱞᱟᱝ ᱵᱟᱪᱷᱟᱣ ᱠᱚᱣᱟ ᱦᱟᱸᱜ ᱩᱱᱠᱩ ᱫᱚ᱾ ᱮᱠᱮᱱ ᱡᱟᱹᱛ ᱦᱤᱥᱟᱹᱵᱽ ᱞᱮᱠᱟᱛᱮ ᱦᱟᱸᱜ ᱞᱟᱝ ᱵᱟᱪᱷᱟᱣ ᱠᱚᱣᱟ᱾ ᱟᱨ ᱟᱹᱞᱤᱧ ᱦᱚᱸᱞᱤᱧ ᱞᱟᱹᱭ ᱥᱚᱫᱚᱨ ᱵᱮᱱ ᱠᱟᱱᱟ᱾ ᱢᱟᱱᱮ ᱟᱵᱮᱱ ᱛᱤᱱᱟᱹᱜ ᱜᱟᱱ ᱯᱟᱹᱨᱤᱥ ᱵᱮᱱ ᱞᱟᱹᱭ ᱠᱮᱫᱟ ᱵᱟᱨᱚᱴᱤ ᱵᱟᱝ ᱫᱚ ᱛᱤᱱᱟᱹᱜ ᱵᱮᱱ ᱞᱟᱹᱭ ᱠᱮᱫᱟ ᱛᱚ᱾
ᱦᱮ ᱟᱹᱞᱤᱧ ᱮᱜᱟᱨᱚᱴᱤ ᱢᱟᱱᱮ ᱚᱱᱟ ᱠᱚ ᱵᱟᱫᱮ ᱢᱟᱦᱟᱛᱚ ᱵᱟᱫᱮ ᱟᱨᱠᱤ ᱮᱜᱟᱨᱚᱴᱤ ᱞᱤᱧ ᱞᱟᱹᱭ ᱠᱮᱫᱟ᱾ ᱱᱚᱭ ᱴᱤᱡ ᱱᱚᱭ ᱱᱚᱭ ᱴᱤᱡ ᱞᱤᱧ ᱞᱟᱹᱭ ᱠᱮᱫᱟ ᱟᱵᱮᱱ ᱞᱟᱹᱭ ᱵᱤᱱ ᱥᱮ᱾
ᱦᱮᱸ ᱟᱹᱞᱤᱧ ᱛᱷᱚᱲᱟ ᱜᱟᱱ ᱠᱟᱹᱴᱤᱡ ᱛᱷᱚᱲᱟ ᱜᱟᱱ ᱞᱤᱧ ᱞᱟᱹᱭ ᱧᱚᱜ-ᱟ᱾
ᱦᱩᱸ
ᱢᱟᱱᱮ ᱦᱟᱸᱥᱫᱟᱜ ᱴᱷᱤᱠ ᱜᱮᱭᱟ᱾
ᱦᱩᱸ
ᱤᱱᱟᱹ ᱠᱟᱛᱮᱫ ᱢᱩᱨᱢᱩ ᱢᱮᱱᱟᱜ ᱠᱚᱣᱟ᱾
ᱦᱩᱸ
ᱠᱤᱥᱠᱩ ᱢᱮᱱᱟᱜ ᱠᱚᱣᱟ, ᱥᱚᱨᱮᱱ ᱢᱮᱱᱟᱜ ᱠᱚᱣᱟ, ᱵᱟᱥᱠᱮ ᱢᱮᱱᱟᱜ ᱠᱚᱣᱟ, ᱴᱩᱰᱩ ᱢᱮᱱᱟᱜ ᱠᱚᱣᱟ, ᱢᱟᱨᱰᱤ ᱢᱮᱱᱟᱜ ᱠᱚᱣᱟ ᱤᱱᱟᱹ ᱠᱟᱛᱮᱫ ᱵᱮᱫᱮᱭᱟ ᱢᱮᱱᱟᱜ ᱠᱚᱣᱟ᱾ ᱤᱱᱟᱹ ᱠᱟᱛᱮᱫ ᱟᱸ ᱪᱚᱬᱮ ᱢᱮᱱᱟᱜ ᱠᱚᱣᱟ᱾ ᱟᱨ ᱢᱤᱫᱴᱮᱱ ᱫᱚ ᱦᱮᱢᱵᱽᱨᱚᱢ ᱵᱟᱝ᱾
ᱦᱮᱸ ᱦᱮᱢᱵᱽᱨᱚᱢ
ᱛᱚ ᱦᱮᱢᱵᱽᱨᱚᱢ ᱥᱮᱞᱮᱧ ᱥᱮ ᱚᱠᱟ ᱠᱚᱨᱮ ᱪᱚᱝ ᱨᱮᱧ ᱠᱚᱢᱟ ᱵᱟᱲᱟ ᱠᱮᱫᱟ ᱪᱮᱛᱟ᱾
ᱵᱟᱝ ᱜᱚᱝ-
ᱮ ᱱᱩᱠᱩ ᱜᱮ ᱦᱟᱸᱜ ᱢᱟᱱᱮ ᱟᱹᱞᱤᱧᱟᱜ ᱵᱟᱰᱟᱭ ᱦᱤᱥᱟᱹᱵᱽ ᱛᱮᱫᱚ ᱱᱩᱠᱩ ᱜᱮ ᱟᱛᱮᱫ ᱱᱚᱣᱟ ᱠᱚ᱾ ᱯᱟᱹᱨᱤᱥ ᱜᱮ ᱦᱟᱸᱜ ᱦᱚᱲ ᱡᱟᱹᱛ ᱨᱮ ᱫᱚᱠᱚ ᱯᱟᱲᱟᱜ ᱠᱟᱱᱟ᱾
ᱟᱨᱦᱚᱸ ᱢᱤᱫᱴᱮᱱ ᱪᱮᱫᱠᱟ ᱵᱮᱱ ᱞᱟᱹᱭ ᱠᱮᱫ ᱟᱹᱰᱤ ᱡᱩᱛ ᱚᱱᱟ
ᱵᱮᱫᱮᱭᱟ
ᱦᱮᱸ ᱵᱮᱫᱮᱭᱟ ᱦᱟᱸᱜ ᱚᱱᱟ ᱫᱚ ᱚᱠᱟᱞᱮᱠᱟ ᱤᱧ ᱢᱟ ᱱᱟᱣᱟ ᱜᱤᱧ ᱟᱸᱡᱚᱢ ᱠᱮᱫ-ᱟ᱾
ᱦᱮᱸ ᱵᱮᱫᱮᱭᱟ ᱦᱮᱸ ᱢᱮᱱᱟᱜ ᱠᱚᱣᱟ ᱛᱚᱵᱮ ᱟᱹᱰᱤ ᱠᱚᱢ ᱜᱮᱭᱟ ᱠᱚ ᱱᱚᱣᱟ ᱯᱟᱹᱨᱤᱥ ᱨᱮᱱ ᱫᱚ᱾ ᱵᱮᱫᱤᱭᱟ ᱥᱮ ᱵᱟᱝ ᱫᱚ ᱟᱨ ᱢᱤᱫᱴᱮᱡ ᱵᱮᱥᱨᱟ ᱢᱮᱱᱟᱜ ᱠᱚᱣᱟ᱾ ᱵᱮᱥᱨᱟ ᱵᱮᱥᱨᱟ᱾ ᱵᱮᱥᱨᱟ ᱦᱚᱸ ᱢᱮᱱᱟᱜ ᱠᱚᱣᱟ ᱦᱮᱸ ᱵᱮᱥᱨᱟ ᱜᱮ ᱵᱟᱝ ᱫᱚᱠᱚ ᱵᱮᱫᱮᱭᱟ ᱪᱮᱫ ᱞᱮᱠᱟ ᱦᱟᱸᱜ᱾
ᱦᱩᱸ
ᱟᱫᱚ ᱡᱟᱭ ᱦᱳᱠ ᱦᱚᱭ ᱛᱚ ᱛᱷᱚᱲᱟ ᱟᱵᱮᱱ ᱵᱮᱱ ᱵᱟᱰᱟᱭᱟ ᱟᱵᱤᱱ ᱟᱹᱞᱤᱧ ᱵᱮᱱ ᱥᱮᱲᱟ ᱟᱞᱤᱧᱟᱹ᱾ ᱟᱞᱤᱧ ᱞᱤᱧ ᱪᱮᱫᱟ ᱦᱚᱭ ᱛᱚ ᱛᱷᱚᱲᱟ ᱟᱹᱞᱤᱧ ᱞᱤᱧ ᱵᱟᱰᱟᱭᱟ ᱟᱵᱮᱱ ᱟᱵᱮᱱ ᱞᱤᱧ
ᱟᱨᱦᱚᱸ ᱟᱨᱦᱚᱸ ᱟᱨᱦᱚᱸ ᱜᱚᱝᱠᱮ ᱢᱤᱫᱴᱮᱡ ᱠᱟᱛᱷᱟ ᱟᱵᱮᱱ ᱴᱷᱤᱡ ᱞᱤᱧ ᱫᱚᱦᱚᱭᱱ ᱮᱫᱟ ᱢᱟᱱᱮ ᱟᱵᱮᱱ ᱫᱚ ᱚᱞᱪᱤᱠᱤ ᱵᱮᱱ ᱵᱟᱲᱟᱭ ᱜᱮᱭᱟ ᱚᱞ ᱚᱞ ᱪᱤᱠᱤ ᱵᱮᱱ ᱵᱟᱲᱟᱭ ᱜᱮᱭᱟ?
ᱦᱮᱸ ᱜᱚᱝᱠᱮ ᱱᱚᱣᱟ ᱫᱚ ᱟᱹᱰᱤ ᱢᱚᱡᱽ ᱠᱟᱛᱷᱟ ᱵᱮᱱ ᱠᱩᱞᱤ ᱠᱮᱫ ᱞᱤᱧᱟᱹ ᱟᱨᱼᱼ ᱚᱞᱚ ᱚᱞᱪᱤᱠᱤ ᱫᱚ ᱮᱠᱪᱩᱭᱮᱞᱤ ᱟᱹᱞᱤᱧ ᱛᱮᱦᱤᱧ ᱫᱷᱟᱹᱨᱤᱡ ᱛᱮᱼᱼ ᱚᱱᱠᱟ ᱫᱚ ᱦᱟᱸᱜ ᱵᱟᱹᱞᱤᱧ ᱥᱤᱠᱷᱱᱟᱹᱛ ᱟᱠᱟᱱᱟ ᱚᱞᱪᱤᱠᱤ ᱛᱮᱫᱚ ᱦᱟᱸᱜ᱾ ᱟᱫᱚ ᱟᱹᱰᱤ ᱞᱚᱜᱚᱱ ᱜᱮ ᱞᱤᱧ ᱥᱤᱠᱷᱱᱟᱹᱛᱚᱜᱼᱟ ᱪᱮᱫᱟᱜ ᱥᱮ ᱢᱟᱱᱮ ᱱᱤᱡᱮᱨᱟᱜ ᱞᱤᱯᱤ ᱠᱟᱱᱟ ᱡᱮᱼᱼ ᱛᱚ ᱟᱨᱼᱼ ᱥᱤᱠᱷᱱᱟᱹᱛ ᱵᱟᱝ ᱦᱩᱭ ᱠᱟᱱᱟ ᱱᱚᱣᱟ ᱠᱚ ᱠᱷᱟᱹᱛᱤᱨ ᱛᱮ ᱦᱚᱭᱛᱳ ᱟᱹᱞᱤᱧ ᱮᱴᱟᱜ ᱡᱟᱭᱜᱟ ᱨᱮ ᱢᱮᱱᱟᱜ ᱞᱤᱧᱟ᱾ ᱟᱨ ᱚᱱᱠᱟ ᱥᱩᱡᱳᱜᱽ ᱥᱩᱵᱤᱫᱷᱟ ᱦᱚᱸ ᱟᱹᱣᱨᱤ ᱞᱤᱧ ᱧᱟᱢ ᱵᱟᱲᱟᱭᱟ ᱟᱫᱚ ᱟᱹᱰᱤ ᱞᱚᱜᱚᱱ ᱜᱮᱦᱟᱸᱜ ᱱᱚᱣᱟᱼᱼ
ᱟᱞᱮ ᱱᱛᱮ ᱦᱸ ᱢᱟ ᱮᱠᱫᱚᱢ ᱪᱮᱫ ᱵᱮᱱ ᱢᱮᱱᱟ ᱟᱨ ᱠᱟᱹᱴᱤᱡ ᱠᱷᱚᱡ ᱚᱱᱟ ᱦᱚᱸ ᱵᱟᱠᱚᱼᱼ ᱯᱟᱲᱦᱟᱣ ᱪᱚᱭᱮᱫ ᱞᱤᱧᱟᱹ ᱟᱞᱮ ᱥᱮᱫ ᱚᱱᱠᱟ ᱵᱟᱝ ᱛᱟᱦᱮᱸ ᱠᱟᱱᱟ ᱚᱞ ᱪᱤᱠᱤ ᱦᱚᱲ ᱵᱟᱲᱟᱭ ᱠᱟᱱ ᱛᱟᱦᱮᱱᱟ ᱟᱨ ᱱᱤᱛᱚᱝ ᱵᱟᱲᱟᱭᱚᱜ ᱠᱟᱱᱟ ᱡᱮ ᱦᱚᱲ ᱦᱚᱯᱚᱱ ᱠᱟᱹᱱᱟᱹᱧ ᱦᱚᱲ ᱦᱚᱯᱚᱱᱼᱼ ᱚᱞ ᱪᱤᱠᱤ ᱵᱟᱹᱧ ᱵᱟᱲᱟᱭ ᱠᱷᱟ ᱫᱚ ᱛᱟᱦᱚᱞᱮ ᱪᱮᱫ ᱛᱟᱞᱮᱭᱟ ᱪᱮᱫ ᱦᱚᱯᱱ ᱩᱭ ᱠᱟᱛᱮ ᱫᱚ ᱚᱱᱟ ᱤᱧᱟᱹᱜ ᱱᱤᱡᱮᱨ ᱱᱤᱡᱮᱨ ᱱᱤᱡᱮᱨ ᱯᱟᱹᱨᱥᱤ ᱡᱩᱫᱤ ᱵᱷᱟᱥᱟ ᱡᱩᱫᱤ ᱚᱱᱟ ᱞᱤᱯᱤ ᱡᱩᱫᱤ ᱵᱟᱹᱧ ᱵᱟᱲᱟᱭ ᱠᱷᱟᱡ, ᱛᱟᱦᱚᱞᱮ ᱪᱮᱫ ᱦᱩᱭᱱᱟ ᱚᱱᱟᱛᱮ ᱤᱧᱦᱩᱧ ᱵᱚᱞᱮ ᱱᱮᱥ ᱤᱧ ᱵᱚᱞᱮᱧ ᱵᱷᱚᱨᱛᱤᱜᱼᱟ ᱵᱚᱞᱮ᱾ ᱚᱞ ᱪᱤᱠᱤ ᱨᱮ ᱵᱚᱞᱮ ᱚᱞ ᱪᱤᱠᱤ ᱵᱚᱞᱮᱧ ᱪᱮᱫ ᱟ
ᱱᱤᱡᱮᱨᱟᱜ ᱦᱮᱸ ᱱᱤᱡᱮᱨᱟᱜ ᱢᱤᱫᱴᱮᱱ ᱞᱤᱯᱤ ᱢᱮᱱᱮᱟᱼᱜ ᱟᱨ ᱡᱚᱛᱚ ᱠᱷᱚᱱ ᱞᱴᱩᱼᱼ ᱠᱟᱛᱷᱟ ᱫᱚ ᱦᱩᱭᱱᱟ ᱱᱤᱭᱟᱹᱜᱮ ᱡᱮ ᱚᱱᱟ ᱢᱤᱫᱴᱮᱱ ᱟᱵᱚᱣᱟᱜ ᱩᱯᱨᱩᱢ ᱯᱟᱲᱟᱣᱱᱟ᱾
ᱩᱯᱨᱩᱢ ᱯᱟᱲᱟᱣᱱᱟ ᱚᱱᱟ ᱵᱟᱝ ᱛᱟᱦᱮᱸ ᱞᱮᱠᱟᱱᱡ ᱟᱢ ᱫᱚ ᱥᱚᱼᱼ ᱮᱴᱟᱜ ᱩᱱᱠᱩᱣᱟᱜ᱾
ᱦᱮᱸ ᱚᱠᱚᱭ ᱠᱚᱣᱟᱜ ᱦᱚᱭᱛᱳ ᱞᱤᱯᱤ ᱵᱟᱹᱱᱩᱜᱼᱟ ᱩᱱᱠᱩ ᱡᱩᱫᱤ ᱟᱵᱚᱣᱟᱜ ᱱᱚᱣᱟ ᱵᱤᱥᱚᱭ ᱛᱮ ᱡᱩᱫᱤ ᱠᱟᱛᱷᱟ ᱠᱚ ᱵᱟᱰᱟᱭᱟ᱾ ᱛᱚᱵᱮ ᱩᱱᱠᱩ ᱵᱩᱡᱷᱟᱹᱣ ᱢᱮ ᱦᱟᱦᱟᱲᱟᱜᱼᱟᱚ ᱛᱚ ᱟᱹᱰᱤ ᱟᱪᱟᱨᱡᱚ ᱡᱚᱱᱚᱠ ᱠᱚ ᱵᱩᱡᱷᱟᱹᱣᱟ᱾ ᱛᱚᱵᱮ ᱩᱱᱠᱩ ᱦᱚᱸ ᱱᱚᱣᱟ ᱠᱚ ᱦᱩᱫᱤᱥᱚᱜᱼᱟ ᱡᱮ ᱦᱮᱸ ᱥᱟᱱᱛᱟᱞ ᱡᱟᱹᱛ, ᱵᱟᱠᱚ ᱠᱚᱢᱚᱜᱣᱟ ᱟᱠᱚᱣᱟᱜ ᱞᱤᱯᱤ ᱦᱚᱸ ᱦᱩᱭᱱᱟ ᱟᱫᱚ ᱴᱷᱤᱠ ᱚᱱᱠᱟᱼᱼ ᱟᱵᱚ ᱦᱚᱸ ᱢᱤᱫ ᱵᱟᱨ ᱪᱮᱫ ᱠᱚᱪᱚᱝᱼᱼ ᱟᱵᱚ ᱞᱟᱦᱟ ᱥᱮᱫ ᱞᱮᱠᱟᱜᱮ ᱢᱤᱫᱵᱟᱨ ᱪᱮᱫ ᱠᱪᱚᱝ ᱵᱚᱱ ᱠᱟᱹᱢᱤ ᱤᱫᱤᱭᱟ ᱦᱟᱜ ᱟᱨ ᱡᱟᱛᱼᱼ ᱡᱟᱛᱮ ᱡᱮᱢᱚᱱ ᱮᱴᱟᱜ ᱡᱟᱹᱛ ᱥᱟᱶ ᱡᱟᱛᱮ ᱡᱮᱢᱚᱱ ᱛᱟᱭᱚᱢ ᱫᱚ ᱵᱟᱵᱚᱱ ᱛᱟᱦᱮᱱ ᱟᱨ ᱮᱴᱟᱜᱼᱼ ᱡᱟᱹᱛ ᱵᱚᱲᱟᱵᱚᱲ ᱡᱮᱢᱚᱱ ᱵᱚᱱ ᱦᱩᱭ ᱫᱟᱲᱮᱜ ᱟᱨᱼᱼ ᱪᱮᱫ ᱵᱚᱱ ᱪᱮᱠᱟ ᱞᱮᱠᱷᱟᱜᱼᱼ ᱥᱮ ᱪᱮᱫ ᱪᱮᱫ ᱵᱚᱱ ᱠᱟᱹᱢᱤ ᱵᱟᱲᱟ ᱞᱮᱠᱷᱟᱱ ᱟᱵᱚ ᱦᱚᱸ ᱦᱭᱛ ᱵᱚᱱ ᱞᱟᱦᱟ ᱫᱟᱲᱮᱭᱟᱜᱼᱟ᱾ ᱛᱚ ᱱᱚᱣᱟ ᱵᱤᱥᱚᱭ ᱛᱮ ᱦᱚᱭᱛᱚ ᱱᱮᱠᱥᱴ ᱵᱟᱨ ᱡᱩᱫᱤ ᱡᱚᱠᱷᱚᱱᱮᱢ ᱯᱷᱳᱱ ᱛᱟᱞᱟᱝᱼᱟ᱾ ᱛᱚᱵᱮ ᱚᱱᱟ ᱯᱷᱳᱱ ᱨᱮᱜᱮ ᱦᱟᱸᱜ ᱞᱟᱝ ᱨᱚᱯᱚᱲ ᱡᱚᱝ ᱟᱱᱟᱜ ᱟᱨᱼᱼ ᱴᱟᱭᱤᱢ ᱦᱚᱸ ᱟᱹᱰᱤ ᱵᱟᱹᱲᱛᱤ ᱢᱟ ᱵᱟᱹᱱᱩᱜ ᱜᱮᱭᱟ ᱛᱚ ᱥᱚᱢᱚᱭ ᱠᱚ ᱦᱮᱡ ᱥᱮᱴᱮᱨᱚᱜ ᱟᱱᱟ ᱟᱫᱚ ᱥᱩᱡᱳᱜᱽ ᱥᱩᱵᱤᱫᱷᱟᱢ ᱧᱟᱢ ᱞᱮᱛᱟᱞᱟᱝ ᱠᱷᱟᱱ ᱫᱚ ᱯᱷᱳᱱ ᱛᱟᱞᱟᱝ ᱢᱮ ᱦᱟᱸᱜᱼᱼ
ᱟᱪᱪᱷᱟ ᱟᱪᱪᱷᱟ ᱴᱷᱤᱠ ᱜᱮᱭᱟ ᱱᱤᱭᱟᱹ ᱢᱟᱱᱮ ᱱᱤᱭᱟᱹ ᱜᱨᱩᱯ ᱜᱩᱨᱩᱯ ᱨᱮᱜᱮ ᱟᱨᱠᱤ ᱯᱟᱨᱥᱱᱟᱞ ᱫᱚ ᱟᱞᱚᱢ ᱮᱥᱮ ᱢᱮ ᱥᱟ ᱟ ᱴᱷᱤᱠ ᱜᱮᱭᱟ ᱜᱩᱨᱩᱯ ᱨᱮᱜᱮ ᱫᱚ ᱵᱟᱛᱨᱟᱜᱼᱟ᱾ ᱢᱟᱱᱮ ᱵᱷᱮᱨᱤᱯᱷᱟᱭ ᱦᱩᱭᱩᱜ ᱠᱟᱱᱟ ᱛᱚ ᱢᱟᱱᱮ ᱵᱷᱮᱨᱤᱯᱷᱟᱭ ᱨᱮᱠᱚ ᱧᱮᱞ ᱞᱮᱠᱷᱟᱱ ᱡᱟᱹᱥᱛᱤ ᱵᱟᱢᱼᱼ ᱵᱮᱜᱚᱨ ᱞᱟᱹᱭ ᱛᱮᱢ ᱯᱷᱳᱱ ᱠᱟᱫᱟ ᱵᱟᱝ ᱦᱩᱭᱩᱜᱼᱟ ᱚᱱᱠᱟ ᱫᱚ, ᱴᱷᱤᱠ ᱜᱮᱭᱟ ᱟᱨᱦᱚᱸ ᱚᱠᱚᱭ ᱠᱚᱫᱚ ᱚᱠᱚᱭ ᱠᱚᱫᱚ ᱵᱟᱝ ᱵᱩᱞᱼᱼ ᱜᱩᱨᱩᱯ ᱵᱟᱨᱦᱮ ᱠᱷᱚᱱ ᱠᱚ ᱮᱥᱮᱢᱮᱥ ᱮᱫᱟ ᱟᱫᱚ ᱚᱱᱠᱟ ᱫᱚ ᱵᱟᱹᱧ ᱯᱷᱱᱟᱢ ᱠᱚ ᱠᱟᱱᱟ ᱚᱠᱚᱭ ᱠᱚᱫᱚ
ᱟᱪᱪᱷᱟ ᱴᱷᱤᱠ ᱜᱮᱭᱟ᱾
ᱦᱮᱸ ᱱᱚᱣᱟ ᱠᱟᱛᱷᱟ ᱫᱚ ᱮᱠᱥᱴᱨᱟ ᱦᱚᱸ ᱢᱮᱱᱟᱜ ᱜᱮᱭᱟ ᱜᱩᱨᱩᱯ ᱨᱮᱦᱚᱸ ᱢᱮᱱᱟᱜ ᱜᱮᱭᱟ᱾
ᱴᱷᱤᱠ ᱜᱮᱭᱟ ᱛᱟᱦᱚᱞᱮ ᱜᱚᱝᱠᱮ ᱦᱮᱸ ᱦᱩᱭᱮᱱᱟ ᱴᱟᱭᱤᱢ
ᱦᱮᱸ ᱢᱟ ᱦᱮᱸ ᱱᱚᱣᱟ ᱫᱚᱞᱟᱝ ᱪᱟᱵᱟ ᱠᱟᱜᱼᱟ ᱢᱤᱫ ᱵᱟᱨ ᱠᱟᱛᱷᱟ ᱪᱮᱫ ᱪᱚᱝ ᱨᱚᱲ ᱞᱮ ᱛᱟᱞᱟᱝ ᱢᱮ?